ᱦᱩᱸ ᱡᱚᱦᱟᱨ ᱜᱮ ᱦᱮᱞᱳ
ᱦᱮᱸ ᱢᱮᱱᱫᱟ
ᱟᱡᱚᱢᱫᱟ
ᱱᱮᱴᱳᱣᱟᱨᱠ ᱨᱮᱱᱟᱜ ᱯᱚᱵᱞᱮᱢ ᱦᱩᱭᱩᱜ ᱠᱟᱱ ᱛᱟᱵᱮᱱᱟ ᱩᱷ ᱦᱮᱞᱳ ᱦᱮᱸ ᱡᱚᱦᱟᱨ ᱜᱮ
ᱦᱮᱸ ᱦᱮᱸ ᱡᱚᱦᱟᱨ ᱜᱮ ᱱᱤᱛᱚᱜ ᱟᱸᱡᱚᱢ ᱦᱮᱸ ᱢᱮᱱᱫᱟᱞᱤᱧ ᱪᱤᱠᱟᱹᱭ ᱮᱫᱟ ᱵᱮᱱ
ᱚ ᱢᱮᱱᱟᱜ ᱠᱟᱜ ᱞᱤᱧ ᱜᱮᱭᱟ ᱚᱲᱟᱜ ᱨᱮᱜᱮ ᱚᱲᱟᱜ ᱨᱮᱜᱮ ᱢᱮᱱᱟᱜ ᱟᱠᱟᱫ ᱞᱤᱧᱟ ᱦᱮᱸ ᱱᱟᱯᱟᱭ ᱵᱟᱲᱟ ᱜᱮ ᱦᱮᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ ᱛᱟᱦᱚᱞᱮ ᱟᱢ ᱫᱚ ᱪᱮᱫ ᱞᱮᱠᱟ ᱟᱢ ᱫᱚ ᱪᱮᱫ ᱞᱮᱠᱟ
ᱦᱮᱸ ᱜᱮᱭᱟ ᱱᱟᱯᱟᱭ ᱜᱮ ᱱᱟᱯᱟᱭ ᱜᱮ ᱢᱮᱱᱫᱟᱹᱧ ᱤᱧ ᱦᱚᱸ ᱟᱯᱟ ᱱᱟᱯᱟᱭ ᱜᱮ
ᱟᱪᱪᱷᱟ ᱟᱪᱪᱷᱟ ᱱᱮᱴᱚᱣᱟᱨᱠ ᱠᱤᱪᱷᱩ ᱦᱚᱭᱛᱳ ᱵᱟᱭ ᱧᱟᱢᱫᱟ ᱦᱮᱸ
ᱱᱟᱯᱟᱭ ᱜᱮᱛᱚ
ᱦᱮᱸ ᱦᱮᱸ ᱱᱟᱯᱟᱭ ᱜᱮ ᱱᱤᱭᱟ ᱜᱷᱟᱲᱤᱡ ᱦᱮᱸ ᱱᱟᱯᱟᱭ ᱜᱮ ᱱᱤᱭᱟᱹ ᱜᱷᱟᱲᱤᱡ ᱫᱚ ᱟᱫᱚ ᱪᱮᱫ ᱠᱚᱢ ᱪᱤᱠᱟᱹᱭᱮᱫᱟ ᱛᱟᱦᱚᱞᱮ
ᱦᱮᱞᱳ ᱦᱮᱞᱳ
ᱪᱮᱫ ᱠᱚᱢ ᱪᱤᱠᱟᱹᱭᱮᱜᱼᱟ
ᱚ ᱟᱨ ᱥᱮᱨᱢᱟ ᱡᱟᱹᱲᱤ ᱠᱚᱫᱚᱭ ᱡᱚᱨᱚᱭ ᱮᱜᱼᱟ ᱥᱮ ᱵᱟᱝᱟ
ᱥᱮᱨᱢᱟ ᱡᱟᱹᱲᱤ ᱪᱮᱫ ᱞᱤᱧ ᱢᱮᱱᱟ ᱳᱭ ᱢᱤᱫ ᱦᱟᱯᱛᱟ ᱜᱟᱱ ᱦᱳᱭᱱᱼᱟ ᱵᱟᱝ ᱡᱚᱨᱚ ᱠᱟᱱᱟ
ᱛᱮᱦᱮᱧ ᱢᱟ ᱡᱚᱨᱚ ᱠᱟᱛᱷᱟ ᱛᱚ ᱟᱨ ᱱᱚᱛᱮ ᱢᱟᱭ ᱡᱚᱨᱚᱠᱮᱜ-ᱟ ᱠᱟᱹᱡ
ᱦᱮᱸ ᱟᱫᱚ ᱛᱮᱦᱮᱧ ᱫᱚ ᱨᱤᱢᱤᱞ ᱨᱤᱢᱤᱞ ᱧᱮᱞᱚᱜ ᱠᱟᱱᱟ ᱟᱫᱚ ᱪᱤᱠᱟᱹᱜ ᱠᱟᱱᱟ ᱫᱷᱤᱱᱟᱹᱝ ᱛᱮ ᱦᱤᱡᱩᱜ ᱠᱟᱱᱟ ᱥᱮ ᱵᱟᱝ ᱦᱮᱡ ᱵᱟᱠᱷᱟᱱ ᱩᱫᱽᱜᱟᱹᱨ ᱦᱚᱸ ᱫᱚᱢᱮ ᱰᱷᱮᱨ ᱠᱟᱱᱟ ᱫᱚᱢᱮ ᱩᱫᱽᱜᱟᱹᱨ ᱠᱟᱱᱟ
ᱟᱹᱰᱤ ᱡᱳᱨ ᱫᱚᱢᱮ ᱜᱮ ᱟᱫᱚ ᱱᱚᱣᱟ ᱫᱚ ᱠᱟᱱᱛᱷᱟᱲ ᱩᱞ ᱠᱚᱭ ᱵᱮᱞᱮᱭᱮᱫ ᱫᱚ
ᱪᱮᱫ ᱵᱤᱱ ᱢᱮᱱᱮᱜᱼᱟ
ᱱᱚᱣᱟ ᱜᱚᱨᱚᱢ ᱫᱚ ᱠᱟᱱᱴᱷᱟᱲ ᱩᱞ ᱠᱚᱭ ᱵᱮᱞᱮᱼᱟ ᱪᱮᱛᱟ
ᱦᱮᱸ ᱪᱤᱠᱟᱹᱛᱮ ᱵᱤᱞᱤᱜᱼᱟ ᱱᱟᱭ
ᱟᱨᱚ ᱱᱚᱶᱟ ᱟᱢᱵᱟᱵᱩᱛᱤ ᱥᱮᱴᱮᱨᱚᱜ ᱠᱟᱱ ᱫᱚ
ᱚ ᱟᱢᱵᱟᱵᱩᱛᱤ ᱟᱪᱪᱷᱟ ᱟᱢᱵᱟᱵᱚᱛᱤ ᱪᱮᱫ ᱤᱧ ᱞᱮᱭᱟ ᱟᱞᱮᱫᱚ ᱠᱟᱱᱴᱷᱟᱲ ᱠᱚᱯᱮ ᱟᱜᱩᱭᱜᱮᱭᱟ ᱵᱟᱝ
ᱦᱳᱭ ᱢᱟᱱᱮ ᱠᱟᱱᱴᱷᱟᱲ ᱵᱚᱞᱛᱮ ᱪᱮᱫ ᱞᱮᱠᱟ ᱟᱞᱮ ᱫᱚ ᱦᱳ ᱚᱱᱟ ᱠᱚᱛᱮ ᱟᱨ ᱡᱮᱞ ᱠᱚ ᱛᱟᱦᱮᱱᱟ ᱟᱨ ᱦᱚᱜᱚᱭ ᱪᱮᱜᱠᱟ ᱯᱷᱚᱞ ᱯᱟᱠᱚᱚᱞ ᱡᱚᱛ ᱜᱩᱞᱟᱹ ᱛᱟᱦᱮᱱᱟ ᱢᱟᱱᱮ ᱫᱟᱨᱮ ᱵᱮᱞᱮ ᱠᱚ ᱡᱚᱛᱚᱱᱟᱜ ᱞᱮ ᱡᱚᱢᱟ
ᱦᱮᱸ ᱦᱮᱸ ᱟᱞᱮ ᱫᱚ ᱚᱱᱠᱟ ᱯᱷᱚᱞ ᱯᱟᱠᱚ ᱪᱮᱫ ᱞᱤᱧ ᱪᱤᱞᱤ ᱢᱮᱱᱟᱜ ᱞᱮᱠᱷᱟᱱ ᱫᱚ ᱚᱱᱟ ᱯᱷᱚᱞ ᱯᱟᱠᱚᱲ ᱠᱚᱫᱚ ᱵᱟᱝ ᱠᱟᱱᱟ
ᱟᱪᱪᱷᱟ ᱚ ᱚᱠᱟ ᱮᱥᱴᱮᱴ ᱚᱱᱟ ᱦᱟᱥᱟ ᱪᱮᱫ ᱞᱮᱠᱟ
ᱟᱹᱞᱤᱧ ᱠᱟᱱᱟᱞᱤᱧ ᱢᱟᱱᱫᱤᱥᱳᱢ ᱟᱸᱡᱚᱢ ᱵᱟᱲᱟ ᱠᱟᱜᱼᱟ ᱵᱤᱱ
ᱵᱟᱢ ᱫᱤᱥᱚᱢ ᱥᱮ ᱤᱭᱟᱹ ᱫᱚ ᱦᱮᱸ ᱥᱴᱮᱴ ᱫᱚ
ᱮᱥᱴᱮᱰ ᱠᱚᱫᱚ ᱟᱞᱚᱵᱤᱱ ᱞᱟᱹᱭᱟ ᱡᱟᱢᱟᱭ ᱦᱟᱸ ᱵᱟᱭ ᱢᱮᱱ ᱠᱚᱱᱟ ᱤᱭᱟᱹ ᱫᱚ ᱟᱞ ᱞᱟᱹᱭᱟ ᱵᱟᱠᱷᱟᱱ ᱫᱚ ᱠᱮᱱᱥᱤᱞ ᱢᱮᱱᱥᱤᱞ ᱚᱜ -ᱟ
ᱚ ᱟᱪᱪᱷᱟ ᱦᱩᱸ
ᱟᱞᱮ ᱱᱚᱛᱮ ᱜᱮ ᱮᱱᱛᱮ ᱪᱮᱫ ᱞᱤᱧ ᱞᱟᱹᱭᱟ ᱟᱞᱮ ᱠᱷᱟᱱ ᱫᱚ ᱠᱷᱚᱨᱟ ᱜᱮ ᱰᱷᱮᱨ ᱦᱩᱭᱩᱜᱼᱟ ᱪᱟᱥ ᱠᱳᱱᱳ ᱪᱮᱦᱨᱟ ᱫᱚ ᱵᱟᱝ ᱦᱩᱭᱩᱜᱼᱟ ᱜᱟᱱᱚᱜᱼᱟ
ᱚᱳ ᱟᱪᱪᱷᱟ ᱟᱪᱪᱷᱟ
ᱟᱫᱚ ᱱᱤᱛᱚᱜ ᱥᱮᱭ ᱢᱮᱥᱤᱱ ᱵᱟᱲᱟ ᱠᱚᱛᱮ ᱮᱠᱴᱩ ᱠᱟᱹᱢᱤ ᱠᱚ ᱤᱭᱟᱹᱣ ᱠᱟᱱ ᱱᱤᱛᱚᱜ ᱫᱚ ᱦᱩᱭᱩᱜ ᱠᱟᱱᱟ ᱴᱤᱠᱴᱷᱟᱠ ᱜᱮ ᱵᱟᱝᱠᱷ ᱯᱦᱤᱞ ᱥᱮᱫ ᱩᱱᱟᱹᱜ ᱪᱮᱦ ᱵᱟᱝ ᱦᱩᱭᱩᱜ ᱠᱟᱱᱟ
ᱚ ᱦ ᱵᱟ ᱟᱞᱮᱥᱮᱫ ᱫᱚ ᱪᱟᱥ ᱠᱚᱦᱚᱸ ᱵᱷᱟᱜᱤ ᱜᱮ ᱦᱩᱭᱩᱜ ᱜᱮᱭᱟ ᱚ ᱦᱩᱸ ᱵᱟᱨ ᱫᱷᱟᱣ ᱵᱟᱨ ᱫᱷᱟᱣ ᱯᱮ ᱫᱷᱟᱣ ᱦᱚᱸ ᱦᱮᱸ ᱢᱟᱱᱡᱮ ᱢᱩᱚᱫᱮ ᱫᱚ ᱵᱚᱞᱮ ᱪᱮᱜᱠᱟ ᱤᱭᱟᱹ ᱦᱩᱲᱩ ᱤᱨ ᱯᱚᱨᱮ ᱡᱷᱟᱱᱮ ᱠᱤᱪᱷᱩ ᱠᱚ ᱪᱟᱥ ᱠᱮᱭᱟ ᱦᱮᱸᱥᱮ ᱟ ᱯᱲ ᱦᱳᱠ ᱵᱟ ᱥᱟᱱ ᱟᱞᱩ ᱦᱳᱠ ᱟᱫᱚ ᱵᱤᱥᱮᱥ ᱠᱚᱨᱮ ᱟᱞᱩ ᱠᱚ ᱨᱚᱦᱚᱭ ᱯᱮ ᱟᱵᱟᱨ ᱦᱳᱲᱳ ᱚᱱᱠᱟ ᱟᱨ ᱟᱞᱮ ᱫᱚ ᱱᱚᱜᱼᱚᱭ ᱤᱭᱟᱹ ᱟᱢᱵᱟᱵᱚᱛᱤ ᱡᱟᱦᱟᱸ ᱠᱚ ᱞᱮᱹᱭᱫᱟ
ᱦᱮᱸ
ᱱᱚᱣᱟ ᱨᱮᱫᱚ ᱢᱟᱱᱮ ᱚᱱᱟ ᱫᱟᱨᱮ ᱡᱚᱵᱮᱞᱮ ᱠᱚ ᱫᱚᱢᱮ ᱞᱮ ᱡᱚᱢᱟ ᱪᱮᱞᱠᱟ ᱢ ᱡᱚᱛᱚ ᱡᱤᱱᱤᱥ ᱜᱮ ᱟᱨᱠᱤ ᱢᱟᱱᱮ ᱠᱟᱱᱴᱷᱟᱲ ᱩᱞ
ᱦᱮᱸ
ᱚᱱᱟ ᱡᱚᱛᱚ ᱜᱮ ᱡᱚᱺ ᱡᱤᱱᱤᱥ ᱠᱚ ᱧᱟᱢᱚᱜᱼᱟ ᱱᱤᱭᱟᱹ ᱥᱚᱢᱚᱭ ᱟᱨᱠᱤ
ᱦᱮᱸ ᱟᱨ ᱵᱚᱸᱜᱟ ᱵᱩᱨᱩ ᱠᱚᱫᱚ ᱯᱮ ᱵᱚᱸᱜᱟ ᱵᱩᱨᱩᱜ ᱟᱥᱮ ᱵᱟᱝ
ᱦᱮᱸ ᱵᱚᱸᱜᱟ ᱵᱩᱨᱩ ᱵᱚᱞᱛᱮ ᱪᱚᱰᱚᱨ ᱦᱟᱺᱰᱤ ᱜᱮ ᱠᱚ ᱪᱚᱰᱚᱨᱟ
ᱚ ᱵᱟᱝ ᱵᱟᱝ ᱟᱞᱮ ᱫᱚ ᱚᱱᱟ ᱫᱚ ᱫᱚ ᱚᱲᱟᱜ ᱨᱮ ᱚᱱᱟ ᱫᱚ ᱪᱮᱫ ᱞᱤᱧ ᱢᱮᱱᱟ ᱚᱱᱟ ᱫᱚ ᱟᱞᱮ ᱫᱚ ᱟᱯᱟᱱ ᱟᱹᱯᱤᱱ ᱚᱱᱟ ᱚᱲᱟᱜ ᱨᱮᱢᱟ ᱦᱮᱡ ᱟᱨ ᱡᱟᱦᱮᱨ ᱨᱮᱦᱚᱸᱞᱮ ᱵᱚᱸᱜᱟ ᱵᱩᱨᱩᱜᱼᱟ ᱦᱮᱸ ᱟᱞᱮ ᱥᱮᱫ ᱡᱟᱦᱮᱨ ᱨᱮ
ᱚ ᱚᱱᱟ ᱫᱚ ᱵᱚᱸᱜᱟ ᱵᱩᱨᱩ ᱫᱚ ᱪᱮᱫ ᱠᱚ ᱞᱟ. ᱭᱟ ᱚᱰᱮ ᱵᱚᱝᱜᱟ ᱵᱩᱨᱩ ᱫᱚ
ᱪᱮᱫ
ᱢᱟ ᱵᱚᱸᱜᱟ ᱵᱩᱨᱩ
ᱟᱸᱢᱵᱟᱵᱚᱛᱤ ᱨᱮ ᱜᱮ
ᱡᱮᱢᱚᱱ ᱢᱟᱜᱢᱚᱬᱮ ᱡᱮᱢᱚᱱ ᱢᱟᱜᱢᱚᱬᱮ ᱟᱥᱟᱲᱤᱭᱟᱹ ᱢᱟᱜᱽ ᱥᱤᱢ ᱚᱜ ᱚ ᱱᱚᱝᱠᱟ ᱧᱩᱛᱩᱢ ᱵᱟᱹᱱᱩᱜᱼᱟ
ᱟᱞᱮ ᱫᱚ ᱱᱚᱣᱟ ᱟᱢᱵᱟᱵᱚᱛᱤ ᱨᱮᱜᱮ ᱵᱚᱸᱜᱟᱼ ᱵᱩᱨᱩ ᱚᱱᱠᱟ ᱧᱩᱛᱩᱢ ᱛᱮ ᱪᱮᱫ ᱞᱤᱧ ᱞᱟᱹᱭᱟ ᱟᱢᱵᱟᱵᱩᱛᱤ ᱜᱮᱞᱤᱧ ᱞᱟ. ᱭᱟ ᱦᱮᱸ ᱦᱮᱸ ᱚᱸᱰᱮ ᱵᱚᱸᱜᱟᱼ ᱵᱩᱨᱩ ᱦᱩᱭᱮᱱ ᱜᱮ ᱡᱟᱜᱮ ᱡᱟᱦᱮᱨ ᱨᱮ ᱥᱳᱲᱮ ᱢᱚᱬᱮ ᱦᱩᱭᱮᱱ ᱜᱮ ᱛᱟᱨᱯᱚᱨᱮ ᱦᱮᱸ
ᱛᱟᱨᱯᱚᱨ ᱚᱲᱟᱜ ᱥᱮᱫᱢᱟ ᱵᱚᱸᱜᱟ ᱵᱩᱨᱩ ᱦᱩᱭᱩᱜ ᱜᱮ ᱛᱟᱨᱯᱚᱨ ᱯᱤᱴᱷᱟᱹ ᱞᱟᱴᱷᱟ ᱠᱚ ᱦᱩᱭᱩᱜᱼᱟ ᱩᱱᱟᱹᱜ ᱯᱷᱚᱞ ᱤᱭᱟᱹ ᱠᱚ ᱫᱚ ᱵᱟᱞᱮ ᱟᱜᱩᱭᱟ ᱯᱷᱚᱞ
ᱚ ᱟᱡ ᱟᱞᱮ ᱫᱚ ᱡᱟᱦᱮᱨ ᱠᱚᱨᱮ ᱫᱚ ᱵᱟᱝ ᱟ ᱚᱲᱟᱜ ᱨᱮᱜᱮ ᱞᱟ. ᱭ ᱫᱟ ᱟᱨᱠᱤ ᱟᱞᱮ ᱫᱚ ᱚᱲᱟᱜ ᱨᱮᱜᱮᱞᱮ ᱵᱚᱸᱜᱟ ᱵᱩᱨᱩᱜᱼᱟ ᱦᱟᱺᱰᱤ ᱠᱚ ᱪᱚᱰᱚᱨ ᱦᱩᱭᱱᱟ ᱵᱮᱥ ᱟᱫᱚ ᱚᱱᱮ ᱯᱚᱞ ᱯᱟᱠᱚᱲ ᱠᱚ ᱚᱱᱟ ᱠᱚᱞᱮ ᱡᱚᱢᱟ ᱦᱮ ᱥᱮ ᱦᱮᱸ ᱵᱩᱡᱷᱚᱜ ᱠᱟᱱᱟ ᱵᱮᱥ ᱛᱟᱦᱚᱞᱮ ᱵᱩᱡᱽ ᱫᱚ ᱵᱟᱞᱤᱧ ᱵᱩᱡᱽ ᱮᱫᱟ
ᱵᱟᱯᱮ ᱢᱟᱜᱸᱢᱚᱲᱮᱜ -ᱟ
ᱦᱮᱸ ᱢᱟᱜ ᱢᱚᱬᱮ ᱜᱮᱭᱟᱞᱮ ᱟᱞᱮ ᱫᱚ ᱢᱟᱜ ᱢᱚᱬᱮ ᱫᱚ ᱦᱮᱜ ᱱᱤᱛᱚᱜ ᱜᱮ ᱥᱤᱡᱤᱱ ᱠᱟᱱᱟ ᱟᱯᱮ ᱚᱱᱛᱮ ᱫᱚ ᱢᱟᱜᱸᱢᱚᱲᱮ ᱫᱚ
ᱟᱞᱮ ᱫᱚ ᱵᱟᱞᱮ ᱢᱟᱜ ᱢᱚᱬᱮᱭᱟ ᱟᱞᱮ ᱫᱚ ᱵᱟᱦᱟ ᱨᱮᱜᱮ ᱪᱟᱵᱟᱭᱮᱱ ᱛᱟᱞᱮᱭᱟ ᱢᱟ ᱢᱚᱲᱮ ᱫᱚ ᱵᱟᱝ ᱦᱩᱭᱩᱜ ᱟ
ᱟᱞᱮ ᱫᱚ ᱢᱟᱜ ᱢᱚᱬᱮᱜ ᱜᱮᱭᱟᱞᱮ ᱟ ᱢᱟ ᱢᱚᱬᱮ ᱫᱚ ᱢᱚᱬᱮ ᱥᱮᱨᱢᱟ ᱚᱱᱛᱚᱨ
ᱢᱚᱬᱮ ᱥᱮᱨᱢᱟ ᱚᱱᱛᱚᱨ ᱵᱟᱝ ᱟᱨ ᱵᱟᱦᱟ
ᱦᱮ ᱵᱟᱦᱟ ᱫᱚ ᱯᱚᱛᱛᱮᱠ ᱵᱚᱪᱷᱚᱨ ᱜᱮ ᱟᱫᱚ ᱡᱮ ᱥᱮᱨᱢᱟ ᱢᱟᱜ ᱢᱚᱬᱮ ᱟᱞᱮ ᱤᱱᱟᱹ ᱥᱮᱨᱢᱟ ᱫᱚ ᱵᱟᱦᱟ ᱫᱚ ᱵᱟᱝ
ᱚ ᱮᱠᱫᱚᱢ ᱢᱟᱜ ᱢᱚᱬᱮ ᱵᱟᱝ
ᱥᱩᱱᱩᱢ ᱥᱤᱫᱩᱨ ᱠᱚ ᱤᱭᱟᱹ ᱠᱟᱛᱮᱜ ᱜᱮ
ᱢᱟᱜ ᱢᱟᱬᱮ
ᱦᱮᱸ ᱦᱮᱸ ᱚ ᱯᱮᱭᱟ ᱚᱱᱠᱟᱞᱮ ᱪᱮ
ᱚ, ᱦᱮᱸ ᱢᱟᱜ ᱢᱚᱬᱮ ᱫᱚ ᱦᱤᱡᱩᱜ ᱜᱮᱭᱟ ᱪᱮᱫ ᱤᱧ ᱢᱮᱱ ᱦᱮᱸ ᱢᱟᱜ ᱢᱚᱬᱮ ᱨᱮᱫᱚ ᱠᱚ ᱦᱤᱡᱩᱜ ᱜᱮᱭᱟ ᱯᱮᱲᱟ ᱠᱚᱫᱚ ᱡᱟᱹᱥᱛᱤ ᱜᱮ
ᱵᱟᱝ ᱟᱞᱮ ᱱᱚᱣᱟ ᱟᱞᱮ ᱫᱚ ᱢᱟᱱᱮ ᱱᱮᱣᱛᱟ ᱢᱟᱱᱮ ᱜᱮ ᱦᱮᱸ
ᱚ ᱦᱮᱸ ᱱᱮᱣᱛᱟ ᱯᱮᱲᱟ ᱫᱚ ᱮᱢᱟ ᱠᱚᱫᱚ ᱞᱟᱜᱟᱜ ᱜᱮᱭᱟ
ᱦᱳᱭ ᱵᱟ ᱟᱹᱰᱤ ᱡᱟᱭᱜᱟ ᱠᱤᱪᱷᱩ ᱡᱟᱭᱜᱟ ᱢᱮᱱᱟᱜᱼᱟ ᱚᱱᱟ ᱠᱚᱫᱚ ᱵᱟᱝ ᱠᱚ ᱮᱢᱚᱜ- ᱟ ᱱᱮᱶᱛᱟ ᱠᱟᱜ ᱢᱮᱭᱟᱭ ᱡᱚᱢ-ᱧᱩ ᱨᱟᱹᱥᱠᱟᱹ ᱤᱱᱟᱹ ᱜᱮ
ᱚ ᱟᱫᱚ ᱟᱯᱮ ᱫᱚ ᱢᱟᱜ ᱢᱚᱬᱮ ᱨᱮ ᱵᱟᱝ
ᱦᱳᱭ ᱢᱟᱜ ᱢᱚᱬᱮ ᱵᱟᱝ ᱢᱟᱜ ᱢᱚᱬᱮ ᱦᱚᱸ ᱵᱟᱦᱟ ᱨᱮᱦᱚᱸ
ᱟᱞᱮ ᱵᱟᱦᱟ ᱨᱮᱦᱚᱸ ᱟᱞᱮ ᱚᱱᱠᱟ ᱧᱚᱜ ᱜᱮ ᱢᱟᱱᱮ ᱟᱫᱚ ᱪᱮᱫ ᱞᱮ ᱢᱮᱱᱟ ᱡᱩᱫᱤ ᱮᱠᱫᱚᱢ ᱱᱟᱣᱟ ᱧᱚᱜ ᱯᱮᱲᱟ ᱢᱟᱱᱮ ᱩᱱᱠᱩ ᱫᱚᱞᱮ ᱮᱢᱟᱣᱟᱠᱚ ᱜᱮᱭᱟ ᱦᱮᱸ ᱟᱨ ᱡᱩᱫᱤ ᱠᱟᱹᱴᱤᱡ ᱢᱟᱨᱮ ᱧᱚᱜ ᱯᱮᱲᱟ ᱩᱱᱫᱚ
ᱵᱟᱝ ᱜᱮ
ᱮᱢ ᱫᱚ ᱮᱢ ᱜᱮᱭᱟ ᱟᱨ ᱚᱠᱟ ᱥᱚᱢᱚᱭ ᱫᱚ ᱵᱟᱝ ᱤᱭᱟᱹᱜ-ᱟ ᱫᱚ ᱠᱤᱱᱛᱩ ᱱᱚᱣᱟ ᱧᱚᱜ
ᱦᱩᱸ ᱵᱟ ᱟᱞᱮ ᱫᱚ ᱡᱚᱛᱚ ᱱᱟᱣᱟ ᱢᱟᱨᱮ ᱡᱟᱜᱮᱢ ᱢᱮᱱ ᱱᱮᱣᱛᱟᱭᱮᱭᱟ ᱡᱷᱚᱛᱚ ᱜᱮ ᱮᱢ ᱞᱟᱜᱟᱜᱼᱟ
ᱯᱟ, ᱯᱮᱲᱟ ᱠᱚᱫᱚ ᱞᱟᱜᱟᱜ ᱜᱮ
ᱦᱩᱸ ᱟᱫᱚ ᱱᱚᱣᱟ ᱠᱚᱫᱚ ᱵᱤᱥᱤ ᱡᱟᱶᱟᱭ ᱠᱚᱣᱟᱜ ᱵᱤᱥᱤ ᱤᱭᱟᱹ ᱛᱚ
ᱦᱩᱸ
ᱠᱟᱴᱤᱡ ᱱᱮᱴᱚᱣᱟᱨᱠ ᱨᱮ ᱦᱤᱡᱩᱜ ᱢᱮᱥᱮ
ᱛᱚ ᱢᱮᱱᱫᱟᱹᱧ ᱢᱟᱜ ᱢᱚᱬᱮᱜ ᱠᱟᱱᱟᱞᱮ
ᱦᱩᱸ
ᱰᱤᱥᱴᱟᱵᱮᱫ ᱛᱟᱞᱤᱧᱟᱭ
ᱟᱪᱪᱷᱟ
ᱦᱮᱸ ᱢᱮᱱᱫᱟᱹᱧ ᱱᱮᱣᱛᱟ ᱫᱚ ᱛᱟᱞᱦᱮ ᱚᱲᱟᱜ ᱪᱟᱞᱟᱣ ᱠᱟᱛᱮᱫ ᱯᱮ ᱱᱮᱣᱛᱟ ᱦᱚᱴᱚ ᱠᱟᱠᱚᱣᱟ ᱛᱚ ᱛᱚ ᱟᱨ ᱯᱮ ᱢᱟᱦᱟ ᱢᱚᱬᱮ ᱢᱟᱦᱟ ᱞᱟᱦᱟᱨᱮ
ᱦᱳᱭ ᱢᱚᱬᱮ ᱢᱟᱦᱟ ᱞᱟᱦᱟᱨᱮ ᱢᱳᱴᱟᱢᱩᱴᱤ ᱚᱱᱟ ᱠᱷᱚᱱ ᱞᱟᱦᱟ ᱨᱮᱦᱚᱸ ᱚᱲᱟᱜ ᱨᱮ ᱪᱟᱞᱟᱣ ᱠᱟᱛᱮᱫ ᱵᱟᱢ ᱱᱮᱶᱛᱟ ᱞᱮᱠᱷᱟᱱ ᱩᱱᱠᱩ ᱡᱟᱶᱟᱭ ᱠᱚᱫᱚ ᱵᱟᱝ ᱠᱚ ᱦᱤᱡᱩᱜᱼᱟ ᱚᱱᱠᱟ ᱢᱤᱫᱴᱟᱱ ᱨᱮᱣᱟᱡᱽ ᱨᱤᱛᱤ ᱨᱮᱣᱟᱡᱽ ᱠᱚ ᱢᱮᱱᱟᱜᱼᱟ ᱩᱱᱠᱩ ᱫᱚ ᱚᱲᱟᱜ ᱨᱮ ᱪᱟᱞᱟᱣ ᱠᱟᱛᱮᱫ ᱜᱮ ᱱᱮᱣᱛᱟ ᱦᱚᱴᱚ ᱠᱟᱠᱚ ᱦᱩᱭᱩᱜᱼᱟ